ᱟᱸᱡᱚᱢ ᱧᱟᱢᱮᱫ-ᱟ ᱵᱤᱱ ᱟᱹᱞᱤᱧᱟᱜ ᱨᱚᱲ
ᱦᱮᱸ ᱟᱸᱡᱚᱢᱚᱜ ᱠᱟᱱᱟ ᱟᱹᱞᱤᱧᱟᱜ ᱵᱤᱱ ᱟᱸᱡᱚᱢᱮᱫ-ᱟ ᱴᱷᱤᱠ ᱴᱷᱟᱠ
ᱦᱚᱸ ᱟᱸᱡᱚᱢᱚᱜ ᱠᱟᱱ ᱜᱮᱭᱟ ᱾
ᱚ ᱟᱪᱷᱟ ᱟᱪᱷᱟ ᱛᱟᱦᱚᱞᱮ ᱚᱠᱟᱞᱮᱠᱟ ᱢᱮᱱᱟᱜ ᱟᱠᱟᱫ ᱵᱤᱱᱟ
ᱦᱚᱸ ᱱᱟᱯᱟᱭ ᱜᱮ ᱮᱠᱷᱚᱱ ᱫᱚ ᱢᱮᱱᱟᱜ ᱟᱠᱟᱫ ᱠᱟᱜ ᱞᱤᱧᱟᱹ ᱟᱵᱮᱱ ᱜᱮ
ᱟᱹᱞᱤᱧ ᱦᱚᱸ ᱱᱟᱯᱟᱭ ᱜᱮ ᱡᱚᱢ ᱵᱟᱲᱟ ᱠᱮ ᱼᱟ ᱵᱮᱤᱱ ᱥᱮ ᱵᱟᱝ?
ᱦᱚᱸ ᱡᱚᱢ ᱵᱟᱲᱟ ᱫᱚ ᱦᱩᱭᱮᱱ ᱜᱮᱭᱟ
ᱟᱪᱷᱟ ᱟᱪᱷᱟ
ᱟᱹᱵᱤᱱ ᱵᱤᱱ ᱡᱚᱢ ᱵᱟᱲᱟ ᱠᱮᱫ-ᱟ
ᱦᱮᱸ ᱟᱹᱞᱤᱧ ᱦᱚᱞᱤᱧ ᱡᱚᱢ ᱵᱟᱲᱟ ᱠᱮᱫᱼᱟ
ᱦᱳᱭ
ᱟᱫᱚ ᱱᱮᱛᱟᱨ ᱟᱪᱷᱟ ᱧᱮᱞᱚᱜ ᱧᱮᱞ ᱢᱟ ᱧᱮᱞᱚᱜᱚᱜ ᱠᱟᱱᱟ ᱟᱹᱰᱤ ᱜᱟᱱ ᱡᱟᱭᱜᱟ ᱨᱮᱜᱮ ᱥᱮ ᱟᱹᱰᱤ ᱜᱟᱱ ᱜᱮ ᱡᱚᱢ ᱵᱟᱨᱮᱛ ᱛᱮᱦ ᱟᱹᱰᱤ ᱜᱟᱱ ᱜᱮ ᱦᱟᱸᱜ ᱰᱩᱯᱞᱤᱠᱮᱴ ᱰᱩᱯᱞᱤᱠᱮᱴ ᱡᱚᱢᱟᱜ ᱠᱚᱠᱚ ᱩᱰᱩᱠ ᱮᱜ-ᱟ ᱥᱮ ᱟᱵᱚ ᱦᱚᱸ ᱡᱟᱹᱥᱛᱤ ᱜᱟᱱ ᱯᱷᱟᱥᱴᱯᱷᱩᱰ ᱠᱚᱵᱚᱱ ᱡᱚᱢ ᱮᱫ ᱛᱮ ᱡᱟᱹᱥᱛᱤ ᱨᱟᱥᱟᱭᱚᱱᱤᱠ ᱡᱤᱱᱤᱥ ᱠᱚᱵᱚᱱ ᱡᱚᱢᱮᱫ ᱛᱟᱦᱮᱸᱫ ᱦᱚᱲᱢᱚ ᱠᱚ ᱵᱷᱟᱹᱜᱤ ᱵᱟᱝ ᱛᱟᱦᱮᱱ ᱠᱟᱱᱟ ᱾ ᱟᱜ ᱪᱤᱠᱟᱹ ᱞᱮᱠᱟ ᱨᱮ ᱚᱱᱟᱠᱚ ᱴᱮᱠᱟᱣ ᱫᱟᱨᱟᱢ ᱦᱩᱭᱩᱜ-ᱟ ᱚᱱᱟ ᱵᱤᱱ ᱞᱟᱹᱭ ᱞᱮᱠᱷᱟᱱ ᱱᱟᱯᱟᱭ ᱠᱚᱜ-ᱟ
ᱦᱩᱸ ᱟᱪᱷᱟ ᱟᱹᱞᱤᱧᱟᱜ ᱞᱟᱹᱭ ᱞᱮᱠᱟᱛᱚ ᱱᱮᱛᱟᱨ ᱫᱚ ᱡᱟᱦᱟᱸ ᱟᱵᱚ ᱵᱚᱱ ᱱᱮᱛᱟᱨ ᱫᱚ ᱟᱹᱰᱤ ᱡᱟᱭᱜᱟ ᱨᱮᱜᱮ ᱩᱱᱟᱹᱜ ᱥᱚᱵᱡᱤ ᱠᱚ ᱪᱟᱥ ᱵᱟᱥ ᱫᱚ ᱵᱟᱝ ᱦᱩᱭᱩᱜ ᱜᱮᱭᱟ ᱟᱨ ᱡᱟᱦᱟᱸ ᱠᱚᱨᱮ ᱥᱚᱵᱡᱤ ᱠᱚᱠᱚ ᱪᱟᱥ ᱫᱟ ᱚᱸᱰᱮ ᱦᱚᱸ ᱢᱟᱱᱮ ᱟᱹᱰᱤ ᱜᱟᱱ ᱢᱟᱱᱮ ᱟᱹᱰᱤ ᱜᱟᱱ ᱦᱟᱱᱟ ᱱᱤᱭᱟᱹ ᱟᱛᱮ ᱢᱟᱱᱮ ᱡᱮᱛᱮ ᱵᱷᱟᱹᱜᱤ ᱦᱩᱭᱩᱜ ᱛᱟᱠᱚ ᱢᱟᱜ ᱦᱮᱸᱥᱮ ᱚᱱᱟ ᱞᱮᱠᱟᱛᱮ ᱟᱹᱰᱤ ᱞᱮᱠᱟᱱ ᱠᱮᱢᱤᱠᱮᱞ ᱠᱚ ᱠᱮᱢᱤᱠᱮᱞ ᱠᱚ ᱥᱮ ᱟᱨᱚ ᱚᱱᱠᱟ ᱞᱮᱠᱟᱱᱟᱜ ᱡᱤᱱᱤᱥ ᱜᱮᱠᱚ ᱵᱮᱵᱚᱦᱟᱨᱫᱟ ᱡᱟᱦᱟᱸ ᱫᱚ ᱡᱤᱱᱤᱥ ᱫᱚ ᱵᱷᱟᱹᱜᱤ ᱧᱮᱞᱚᱜ ᱢᱟ ᱢᱮᱱᱠᱷᱟᱱ ᱵᱷᱤᱛᱨᱤ ᱫᱚ ᱵᱟᱝ ᱵᱷᱟᱹᱜᱮᱭᱟ ᱦᱮᱸᱥᱮ ᱚᱱᱟ ᱫᱚ ᱟᱹᱰᱤ ᱞᱮᱠᱟ ᱠᱮᱢᱤᱠᱮᱞ ᱛᱮ ᱛᱮᱭᱟᱨᱚᱜᱼᱟ ᱚᱱᱟ ᱢᱟ ᱵᱟᱝ ᱵᱮᱥ ᱟᱥᱮ᱾
ᱦᱩᱸ ᱦᱩᱸ
ᱟᱫᱚ ᱠᱷᱟᱱ ᱫᱚ ᱚᱱᱠᱟ ᱞᱮᱠᱟ ᱞᱟᱦᱟᱛᱮ ᱡᱮᱢᱚᱱ ᱥᱚᱵᱡᱤ ᱠᱚᱦᱚᱸ ᱩᱱᱟᱹᱜ ᱠᱤᱪᱷᱩ ᱫᱚ ᱵᱟᱵᱚ ᱮᱢᱟᱜ ᱛᱟᱦᱮᱸᱫ ᱢᱮᱱᱠᱷᱟᱱ ᱱᱮᱛᱟᱨ ᱫᱚ ᱢᱟᱱᱮ ᱢᱤᱫ ᱪᱟᱸᱫᱳ ᱵᱷᱤᱛᱤᱨ ᱛᱮ ᱡᱷᱚᱛᱚ ᱞᱮᱠᱟ ᱡᱚ ᱵᱟᱦᱟ ᱠᱟᱛᱮᱜ ᱪᱟᱵᱟᱜ ᱠᱟᱱᱟ᱾ ᱟᱫᱚ ᱟᱹᱞᱤᱧᱟᱜ ᱢᱮᱱ ᱞᱮᱠᱟᱛᱮᱫᱚ ᱥᱚᱵᱡᱤ ᱦᱚᱸ ᱞᱟᱦᱟᱛᱮ ᱞᱟᱦᱟᱛᱮ ᱞᱮᱠᱟ ᱡᱮᱢᱚᱱ ᱵᱷᱟᱹᱜᱤ ᱛᱟᱦᱮᱸ ᱠᱟᱱᱟ ᱥᱚᱵᱡᱤ ᱠᱚᱦᱚᱸ ᱚᱱᱟ ᱠᱚᱦᱚᱸ ᱵᱟᱹᱱᱩᱜᱼᱟ ᱟᱞᱮ ᱱᱤᱛ ᱦᱟᱸᱜ ᱵᱟᱡᱟᱨ ᱠᱚᱨᱮ ᱵᱚᱱ ᱡᱚᱢ ᱜᱮᱭᱟ ᱮᱴᱟᱹᱜ ᱡᱤᱱᱤᱥ ᱠᱚ᱾ ᱱᱚᱝᱠᱟᱱᱟᱜ ᱥᱩᱱᱩᱢ ᱡᱤᱱᱤᱥ ᱠᱚ ᱡᱟᱹᱥᱛᱤ ᱵᱚᱱ ᱡᱚᱢ ᱜᱮᱭᱟ ᱟᱨ ᱱᱮᱛᱟᱨ ᱫᱚ ᱟᱵᱚ ᱫᱚ ᱟᱸᱲᱟᱜ ᱥᱟᱠᱟᱢ ᱫᱚ ᱠᱷᱩᱵ ᱠᱚᱢ ᱵᱚᱱ ᱡᱚᱢᱟ᱾ ᱵᱟ. ᱠᱷᱟᱡ ᱫᱚ ᱞᱟᱦᱟ ᱛᱮᱫᱚ ᱢᱟᱱᱮ ᱟᱵᱚ ᱢᱟᱴᱷ ᱠᱚᱨᱮ ᱜᱮ ᱧᱟᱢᱚᱜ ᱛᱟᱦᱮᱸ ᱚᱱᱠᱟᱱ ᱟᱸᱲᱟᱜ ᱠᱚᱵᱚᱱ ᱡᱚᱢ ᱛᱟᱦᱮᱸᱡ ᱮᱱᱠᱷᱟᱱ ᱱᱮᱛᱟᱨ ᱫᱚ ᱵᱟᱠᱚ ᱡᱚᱢ ᱮᱫᱟ ᱠᱚᱥᱮ ᱟᱹᱞᱤᱧᱟᱜ ᱢᱮᱱ ᱞᱮᱠᱟᱛᱮᱫᱚ ᱦᱚᱭᱛᱚ ᱚᱱᱟ ᱠᱷᱟᱹᱛᱤᱨ ᱜᱮ ᱟᱵᱚ ᱡᱟᱹᱥᱛᱤ ᱱᱮ ᱨᱚᱜᱽ ᱟᱪᱟᱨ ᱦᱩᱭᱩᱜ ᱠᱟᱱ ᱛᱟᱵᱚᱱᱟ᱾
ᱦᱚᱭ ᱦᱚᱭ ᱮᱠᱟᱞ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱜᱼᱟ᱾ ᱦᱮᱸᱜ ᱚᱱᱟ ᱠᱚᱫᱚ ᱦᱟᱸᱜ ᱴᱮᱠᱟᱣ ᱫᱟᱨᱟᱢ ᱫᱚ ᱜᱟᱱᱚᱜᱼᱟ᱾ ᱡᱩᱫᱤ ᱟᱵᱚ ᱦᱟᱸᱜ ᱚᱱᱠᱟᱱ ᱠᱮᱢᱤᱠᱮᱞ ᱡᱟᱛᱤᱭᱚ ᱡᱤᱱᱤᱥ ᱡᱟᱹᱥᱛᱤ ᱵᱟᱝᱵᱚᱱ ᱡᱚᱢᱟ ᱟᱨ ᱥᱟᱶᱛᱮ ᱵᱮᱸᱨᱮᱫ ᱠᱟᱛᱮᱫ ᱢᱟᱴᱷ ᱨᱮ ᱛᱟᱲᱟᱢ ᱵᱟᱝᱠᱷᱟᱱ ᱫᱟᱹᱲ ᱵᱟᱝᱠᱷᱟᱱ ᱭᱚᱜᱟ ᱠᱚ ᱠᱚᱨᱟᱣ ᱟᱨ ᱥᱟᱶᱛᱮ ᱦᱟᱸᱜ ᱢᱮᱫ ᱵᱷᱟᱹᱜᱤ ᱞᱟᱹᱜᱤᱫ ᱛᱮᱫᱚ ᱦᱟᱸᱜ ᱥᱮᱸᱛᱟᱜ ᱯᱟᱭᱟᱨ ᱨᱮ ᱵᱮᱨᱮᱫ ᱠᱟᱛᱮ ᱥᱤᱥᱤᱨ ᱨᱮ ᱛᱟᱲᱟᱢ ᱞᱮᱠᱷᱟᱱ ᱜᱮ ᱢᱮᱸᱫ ᱦᱚᱸ ᱵᱷᱟᱹᱜᱤ ᱛᱟᱦᱮᱱ ᱛᱟᱵᱚᱱᱟ ᱚᱱᱟ ᱠᱚ ᱡᱤᱱᱤᱥ ᱠᱚᱨᱟᱣ ᱞᱮ ᱠᱷᱟᱱ ᱫᱚ ᱦᱟᱸᱜ ᱦᱚᱲᱢᱚ ᱫᱚ ᱱᱟᱯᱟᱭ ᱛᱟᱦᱮᱱᱟ ᱥᱟᱶᱛᱮ ᱨᱳᱜᱽ ᱟᱪᱟᱨ ᱠᱚᱦᱚᱸ ᱩᱱᱟᱹᱜ ᱵᱟᱝ ᱧᱟᱢ ᱵᱚᱱᱟ ᱟᱹᱞᱤᱧ ᱫᱚ ᱦᱟᱸᱜ ᱱᱚᱝ ᱵᱟᱹᱞᱤᱧ ᱵᱟᱰᱟᱭᱟ ᱟᱫᱚ ᱦᱟᱸᱜ ᱟᱹᱵᱤᱱ ᱜᱮ ᱟᱨᱦᱚᱸ ᱵᱤᱱ ᱞᱟᱹᱭ ᱞᱮᱠᱷᱟᱱ ᱱᱟᱯᱟᱭᱚᱜᱼᱟ ᱦᱟᱸᱜ
ᱦᱚᱭ ᱟᱫᱚ ᱡᱮᱢᱚᱱ ᱟᱵᱚ ᱚᱱᱠᱟ ᱞᱮᱠᱟ ᱪᱮᱫ ᱠᱚ ᱞᱟᱹᱭᱟᱠᱚ ᱥᱚᱵᱡᱤ ᱦᱟᱹᱠᱩ ᱟᱵᱚ ᱵᱚᱱ ᱱᱮᱛᱟᱨ ᱠᱤᱨᱤᱧ ᱠᱤᱨᱤᱧᱮᱫ ᱠᱚᱣᱟ ᱵᱚᱱ ᱦᱟᱹᱠᱩ ᱠᱚ ᱟᱨ ᱥᱮ ᱡᱟᱦᱟᱸᱞᱮᱠᱟ ᱢᱮᱱᱠᱷᱟᱱ ᱟᱵᱚ ᱫᱚ ᱱᱮᱛᱟᱨ ᱫᱚ ᱨᱚᱠᱚᱡ ᱜᱚᱸᱜᱷᱟ ᱱᱮᱛᱟᱨ ᱫᱚ ᱵᱚᱨᱥᱟ. ᱛ ᱫᱤᱱ ᱡᱚᱛᱚ ᱠᱚ ᱧᱟᱢᱚᱜᱼᱟ ᱨᱚᱠᱚᱡ, ᱜᱚᱸᱜᱷᱟ, ᱠᱟᱴᱠᱚᱢ ᱡᱚᱛᱚ ᱜᱮᱠᱚ ᱧᱟᱢᱚᱜ ᱜᱮᱭᱟ ᱠᱚ ᱟᱵᱚ ᱡᱟᱦᱟᱸ ᱟᱸᱛᱩ ᱫᱤᱥ ᱥᱚᱢ ᱨᱮ ᱢᱮᱱᱟᱜ ᱵᱚᱱᱟ ᱟᱵᱚ ᱫᱚ ᱠᱚᱢ ᱥᱮ ᱠᱚᱢ ᱱᱟᱹᱭ ᱜᱟᱰᱟ ᱵᱟᱱ ᱫᱚ ᱚᱱᱠᱟ ᱞᱮᱠᱟ ᱫᱚ ᱡᱚᱛᱚ ᱦᱚᱲᱟᱜ ᱵᱟᱹᱱᱩᱜ ᱨᱮᱦᱚᱸ ᱠᱤᱪᱷᱩ ᱠᱤᱪᱷᱩ ᱦᱚᱲᱟᱜ ᱫᱚ ᱢᱮᱱᱟᱜ ᱛᱟᱵᱚᱱᱟ᱾ ᱟᱫᱚ ᱠᱷᱟᱱ ᱫᱚ ᱩᱱᱟᱹᱜ ᱢᱟ. ᱱᱮ ᱩᱱᱟᱹᱜ ᱚᱱᱠᱟᱱᱟᱜ ᱡᱤᱱᱤᱥ ᱵᱟᱝ ᱡᱚᱢ ᱠᱟᱛᱮᱜ ᱡᱩᱫᱤ ᱟᱵᱚ ᱚᱱᱟ ᱠᱚ ᱟᱵᱚ ᱡᱷᱟ ᱟᱹᱛᱩ ᱫᱤᱥᱚᱢ ᱨᱮ ᱧᱟᱢᱚᱜᱼᱟ ᱦᱮᱸ ᱟᱸᱛᱚ ᱫᱤᱥᱚᱢ ᱨᱮᱫᱚ ᱯᱟᱴ ᱟᱲᱟᱜ ᱠᱚ ᱧᱟᱢᱚᱜ ᱜᱮᱭᱟ ᱛᱟᱯᱚᱨᱮ ᱪᱟᱠᱟᱱᱰᱟ ᱟᱲᱟᱜ ᱠᱚ ᱠᱩᱭᱞᱟᱹ ᱠᱷᱟ. ᱰᱟ ᱟᱲᱟᱜ ᱠᱚ ᱟᱨᱚ ᱚᱱᱠᱟ ᱞᱮᱠᱟ ᱧᱟᱢᱚᱜ ᱜᱮᱭᱟ ᱥᱮ ᱚᱱᱟ ᱠᱚᱫᱚ ᱟᱵᱚ ᱡᱟᱹᱥᱛᱤ ᱜᱮ ᱧᱟᱢᱚᱜᱼᱟ ᱟᱨᱵᱚᱱ ᱡᱚᱢ ᱜᱮᱭᱟ᱾ ᱟᱹᱞᱤᱧᱟᱜ ᱢᱮᱱ ᱞᱮᱠᱟᱛᱮᱫᱚ ᱡᱩᱫᱤ ᱢᱟᱱᱮ ᱥᱚᱵᱡᱤ ᱵᱟᱝ ᱦᱟ. ᱛ ᱛᱟᱣ ᱠᱟᱛᱮ ᱟᱲᱟᱜ ᱥᱟᱠᱟᱢ ᱡᱚᱢ ᱥᱮ ᱨᱚᱠᱚᱡ ᱜᱚ‍ᱸᱜᱷᱟ ᱡᱚᱢ ᱚᱱᱠᱟ ᱞᱮᱠᱟ ᱵᱚᱱ ᱡᱚᱢ ᱟᱥᱮ ᱩᱱᱟᱹᱜ ᱜᱟᱱ ᱨᱚᱜᱽ ᱟᱡᱟᱨ ᱫᱚ ᱵᱟᱝ ᱧᱟᱢ ᱵᱚᱱᱟ ᱱᱮᱛᱟᱨ ᱫᱚ ᱟᱵᱚ ᱫᱚ ᱮ ᱪᱮᱫ ᱠᱚ ᱞᱟᱹᱭᱟ ᱨᱩᱴᱤ ᱵᱚᱫᱚᱞ ᱛᱮ ᱯᱟᱨᱩᱴᱤ ᱵᱚᱱ ᱡᱚᱢ ᱮᱫᱟ ᱦᱮᱸᱥᱮ ᱟᱨ ᱚᱱᱠᱟ ᱞᱮᱠᱟᱜᱮ ᱠᱤᱨᱤᱧ ᱡᱤᱱᱤᱥ ᱜᱮ ᱵᱤᱥᱤ ᱵᱚᱱ ᱡᱚᱢ ᱮᱫᱟ ᱡᱟᱦᱟᱸ ᱫᱚ ᱢᱚᱪᱟ ᱥᱮᱵᱮᱞᱟ ᱢᱮᱱ ᱠᱷᱟᱱ ᱦᱚᱲᱢᱚ ᱨᱮᱫᱚ ᱚᱱᱟ ᱫᱚ ᱵᱟᱝ ᱥᱤᱵᱤᱞᱟ ᱥᱮ ᱚᱱᱠᱟᱱ ᱡᱤᱱᱤᱥ ᱵᱚᱱ ᱡᱚᱢ ᱮᱫᱟ ᱟᱵᱚ ᱫᱚ᱾
ᱮᱠᱟᱞ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱟᱜᱼᱟ᱾ ᱟᱨᱦᱚᱸ ᱦᱟᱸᱜ ᱱᱮᱞ ᱫᱚ ᱧᱮᱞᱚᱜ ᱚᱜ ᱠᱟᱱᱟ ᱱᱮᱛᱟᱨ ᱫᱚ ᱪᱟᱥ ᱠᱷᱟᱹᱛ ᱪᱟᱥ ᱡᱮᱱᱚ ᱵᱷᱟᱹᱜᱤ ᱦᱩᱭᱩᱜ ᱛᱟᱵᱚᱱ ᱢᱟ ᱚᱱᱟ ᱠᱷᱟᱹᱛᱤᱨ ᱦᱟᱸᱜ ᱟᱹᱰᱤ ᱜᱟᱱ ᱥᱟᱨ ᱠᱚᱵᱚᱱ ᱮᱢᱟᱜ ᱠᱟᱱ ᱵᱟᱹᱫᱽ ᱠᱷᱮᱛ ᱠᱚᱨᱮ ᱦᱚᱸ ᱠᱟᱴᱠᱚᱢ ᱠᱚᱢ ᱦᱚᱸ ᱩᱱᱟᱹᱜ ᱵᱟᱝ ᱠᱚ ᱧᱟᱢᱚᱜ ᱠᱟᱱᱟ ᱜᱚᱸᱜᱷᱟ ᱦᱚᱸ ᱵᱟᱝ ᱠᱚ ᱧᱟᱢᱚᱜ ᱠᱟᱱᱟ ᱥᱮ ᱦᱟᱹᱠᱩ ᱠᱚ ᱦᱟᱹᱠᱩ ᱠᱚᱦᱚᱸ ᱦᱟᱹᱜ ᱠᱷᱮᱛ ᱵᱟᱹᱫᱽ ᱠᱚᱨᱮ ᱦᱚᱸ ᱚᱱᱠᱟ ᱫᱚ ᱵᱟᱝ ᱠᱚ ᱧᱟᱢᱚᱜᱚᱜ ᱠᱟᱱᱟ ᱟᱫᱚ ᱡᱩᱫᱤ ᱦᱟᱸᱜ ᱥᱟᱨ ᱮᱢ ᱵᱚᱱ ᱠᱚᱢᱟ ᱛᱟᱦᱚᱞᱮ ᱠᱷᱟᱱ ᱫᱚ ᱦᱟᱸᱜ ᱟᱨᱦᱚᱸ ᱢᱟᱲᱟᱝ ᱞᱮᱠᱟ ᱜᱮ ᱰᱷᱮᱨ ᱧᱚᱜ ᱠᱚ ᱧᱟᱢᱚᱜᱚᱜᱼᱟ ᱦᱟᱸᱜ ᱟᱫᱚ ᱦᱟᱸᱜ ᱞᱟᱹᱭ ᱠᱮᱭᱟ ᱵᱤᱱ ᱡᱮ ᱥᱟᱨ ᱮᱢ ᱫᱚ ᱱᱟᱯᱟᱭ ᱜᱮᱭᱟ ᱥᱮ ᱵᱟᱝ ᱱᱟᱯᱟᱭᱟ ᱦᱟᱸᱜ
ᱟᱫᱚ ᱟᱹᱞᱤᱧᱟᱜ ᱞᱟᱹᱭ ᱞᱮᱠᱟ ᱛᱮᱫᱚ‌ ᱚᱸᱦ ᱟᱵᱚ ᱫᱚ ᱮᱸ ᱥᱟᱨ ᱵᱚᱱ ᱮᱢᱟᱜᱼᱟ ᱡᱟᱦᱟᱸ ᱫᱚ ᱫᱚᱨᱠᱟᱨᱚᱜᱼᱟ ᱡᱟᱛᱮ ᱟᱹᱰᱤ ᱞᱚᱜᱚᱱ ᱦᱩᱭᱩᱜ ᱛᱤᱧᱢᱟ᱾ ᱥᱮ ᱵᱷᱟᱸᱜᱮ ᱧᱚᱜ ᱢᱟᱱᱮ ᱯᱷᱚᱥᱚᱞᱤᱧ ᱧᱟᱢ ᱢᱟ ᱚᱝᱠᱟ ᱞᱮᱠᱟᱱᱟᱜ ᱛᱮᱫᱚ ᱵᱟᱝ ᱮᱢ ᱜᱮ ᱵᱷᱟᱜᱤᱭᱟ ᱴᱟᱭᱤᱢ ᱛᱮᱫᱚ ᱴᱷᱤᱠ ᱜᱮ ᱦᱩᱭᱩᱜᱼᱟ
ᱮᱱᱠᱷᱟᱱ ᱡᱟᱦᱟᱸ ᱨᱮ ᱛᱮᱡᱳ ᱠᱚ ᱞᱟᱜᱟᱣ ᱠᱚᱜᱼᱟ ᱥᱮ ᱚᱱᱟ ᱦᱩᱲᱩ ᱫᱚ ᱵᱟᱝ ᱦᱩᱭᱩᱜ ᱞᱟᱹᱜᱤᱫᱚᱜ ᱠᱟᱱᱟ ᱚᱱᱟ ᱚᱱᱟ ᱨᱮᱫᱚ ᱴᱷᱤᱠ ᱜᱮ ᱮᱢ ᱫᱚ ᱦᱚ ᱮᱢ ᱫᱚ ᱜᱟᱱᱚᱜᱼᱟ ᱢᱮᱱᱠᱷᱟᱱ ᱡᱟᱦᱟᱸ ᱫᱚ ᱢᱟᱱᱮ ᱤᱧᱟᱹᱜ ᱞᱚᱜᱚᱱ ᱦᱩᱭᱩᱜ ᱛᱤᱧ ᱢᱟ ᱢᱟᱱᱮ ᱧᱮᱞ ᱜᱮ ᱧᱮᱞᱚᱜ ᱢᱟ ᱪᱮᱦᱨᱟᱱ ᱟᱨ ᱵᱷᱤᱛᱨᱤ ᱫᱚ ᱢᱟᱱᱮ ᱩᱱᱟᱹᱜ ᱵᱟᱝ ᱡᱟᱦᱟᱸ ᱫᱚ ᱥᱚᱵᱽᱡᱤ ᱡᱚᱢ ᱢᱟᱱᱮ ᱟᱵᱚ ᱵᱚᱱ ᱵᱟᱲᱟᱭᱟ ᱚᱱᱟ ᱫᱚ ᱢᱤᱫ ᱴᱮᱱ ᱯᱨᱳᱴᱤᱱ ᱞᱟᱹᱜᱤᱫ ᱵᱚᱱ ᱡᱚᱢᱟ ᱥᱮ ᱢᱮᱱᱠᱷᱟᱱ ᱯᱨᱳᱴᱤᱱ ᱡᱤᱱᱤᱥ ᱜᱮ ᱡᱩᱫᱤ ᱵᱟᱝ ᱛᱟᱦᱮᱱᱟ ᱛᱟᱦᱚᱞᱮ ᱟᱵᱚ ᱫᱚ ᱚᱱᱟ ᱡᱚᱢ ᱠᱟᱛᱮᱜ ᱫᱚ ᱪᱮᱫ ᱞᱟᱵᱽ ᱛᱟᱵᱚᱱᱟ ᱟᱵᱚ ᱢᱟ ᱨᱚᱜᱽ ᱟᱡᱟᱨ ᱟᱵᱚ ᱛᱮᱜᱮ ᱵᱚᱱ ᱟᱹᱜᱩ ᱡᱚᱱᱚᱜ ᱠᱟᱱᱟ ᱥᱮ ᱟᱨ ᱚᱱᱮ ᱡᱮ ᱥᱟᱨ ᱠᱚᱠᱚ ᱮᱢᱟᱜ ᱠᱟᱱᱟ ᱛᱟᱦᱞᱮ ᱜᱚᱸᱜᱷᱟ ᱨᱚᱠᱚᱡ ᱠᱟᱴᱠᱚᱢ ᱩᱱᱠᱩ ᱢᱟ ᱚᱱᱟ ᱠᱚᱫᱚ ᱵᱟᱠᱚ ᱥᱳᱡᱡᱳ ᱫᱟᱲᱮᱭᱟᱜ ᱜᱮᱭᱟ ᱥᱮ ᱛᱟᱦᱞᱮ ᱩᱱᱠᱩ ᱫᱚ ᱚᱠᱟ ᱨᱮᱠᱚ ᱛᱟᱦᱮᱱᱟ ᱩᱱᱠᱩ ᱢᱟᱠᱚ ᱵᱚᱞᱚ ᱵᱟᱭᱚᱜ ᱠᱟᱱᱟ ᱟᱫᱚ ᱟᱵᱚ ᱱᱤᱛᱚᱜ ᱫᱚ ᱚᱱᱠᱟ ᱞᱮᱠᱟ ᱠᱷᱮᱛ ᱠᱚᱨᱮ ᱵᱟᱵᱚᱱ ᱧᱮᱞ ᱧᱟᱢᱮᱫ ᱠᱚᱣᱟ ᱵᱚᱱ ᱟᱫᱚ ᱵᱟᱝ ᱴᱷᱤᱠ ᱴᱷᱤᱠ ᱜᱮᱭᱟ ᱟᱞᱤᱧᱟᱜ ᱢᱮᱱ ᱞᱮᱠᱟ ᱛᱮᱫᱚ ᱚᱱᱟ ᱥᱟᱨ ᱠᱚ ᱮᱢ ᱫᱚ ᱢᱟᱱᱮ ᱛᱤᱱᱟᱹᱜ ᱫᱚᱨᱠᱟᱨ ᱚᱱᱟ ᱢᱟ ᱴᱷᱤᱠ ᱜᱮᱭᱟ ᱢᱮᱱᱠᱷᱟᱱ ᱡᱟᱹᱥᱛᱤ ᱞᱚᱜᱚᱱ ᱦᱩᱭᱩᱜ ᱛᱤᱧ ᱢᱟ ᱥᱮ ᱡᱟᱹᱥᱛᱤ ᱧᱚᱜ ᱦᱩᱭᱩᱜ ᱢᱟ ᱚᱱᱠᱟ ᱞᱮᱠᱟ ᱛᱮᱫᱚ ᱵᱟᱝ ᱤᱧᱟᱜ ᱢᱮᱱ ᱞᱮᱠᱟ ᱛᱮᱫᱚ
ᱦᱚᱸ ᱟᱹᱰᱤ ᱪᱚᱨᱚᱠ ᱠᱟᱛᱷᱟ ᱵᱤᱱ ᱞᱟᱹᱭ ᱟᱠᱟᱜᱼᱟ
ᱦᱳᱭ ᱟᱫᱚ ᱟᱵᱚ ᱫᱚ ᱟᱵᱚ ᱥᱟᱱᱛᱟᱲ ᱫᱚ ᱞᱟᱦᱟ ᱛᱮ ᱠᱷᱚᱱᱟᱜ ᱜᱮ ᱟᱵᱚ ᱦᱚᱲ ᱫᱚ ᱟᱹᱰᱤ ᱫᱤᱱ ᱵᱚ ᱵᱟᱧᱪᱟᱜ ᱟᱵᱚᱱ ᱥᱮ ᱞᱟᱦᱟ ᱛᱮ ᱠᱷᱚᱱᱟᱜ ᱡᱮ. ᱞᱟᱹᱭ ᱚᱸ ᱠᱟᱛᱷᱟ ᱨᱮ ᱢᱮᱱᱟᱜ ᱟᱠᱟᱫᱟ ᱡᱮ. ᱦᱚᱲ ᱫᱚ ᱟᱹᱰᱤ ᱫᱤᱱ ᱠᱚ ᱵᱟᱧᱪᱟᱜᱼᱟ ᱢᱮᱱᱠᱷᱟᱱ ᱢᱟ ᱱᱮᱛᱟᱨ ᱟᱫᱚ ᱱᱮᱛᱟᱨ ᱫᱚ ᱟᱵᱚ ᱫᱚ ᱡᱟᱹᱥᱛᱤ ᱫᱤᱱ ᱵᱟᱵᱚ ᱵᱟᱧᱪᱟᱜ ᱠᱟᱱᱟ ᱟᱵᱚ ᱟᱵᱚ ᱫᱚ ᱵᱮᱥᱤ ᱢᱚᱪᱟ ᱥᱤᱵᱤᱞ ᱡᱚᱢᱟᱜ ᱵᱚᱱ ᱡᱚᱢ ᱫᱟ ᱟᱫᱚ ᱡᱟ. ᱥᱛᱤ ᱫᱤᱱ ᱵᱟᱵᱚ ᱵᱟᱧᱪᱟᱜ ᱠᱟᱱᱟ ᱢᱮᱱᱠᱷᱟᱱ ᱡᱟᱦᱟᱸᱭ ᱚᱲᱟᱜ ᱨᱮ ᱡᱮᱢᱚᱱ ᱚᱱᱠᱟ ᱞᱟᱫᱽ ᱨᱟᱯᱟᱜ ᱠᱚ ᱡᱚᱢᱟ ᱩᱱᱠᱩ ᱫᱚ ᱥᱮ ᱡᱟᱹᱥᱛᱤ ᱫᱤᱱ ᱜᱮᱠᱚ ᱵᱟᱧᱪᱟᱜᱼᱟ ᱟᱵᱚ ᱫᱚ ᱥᱩᱱᱩᱢ ᱨᱮᱱ ᱡᱤᱱᱤᱥ ᱡᱩᱫᱤ ᱡᱟᱹᱥ ᱪᱮᱫ ᱵᱚᱱ ᱡᱚᱢᱟ ᱚᱱᱠᱟ ᱛᱮᱦᱚᱸ ᱨᱚᱜᱽ ᱟᱡᱟᱨ ᱦᱩᱭᱩᱜᱼᱟ᱾ ᱟᱵᱚ ᱢᱟ ᱴᱷᱤᱠ ᱴᱷᱟᱠ ᱢᱟᱱᱮ ᱵᱟᱵᱚ ᱨᱟᱱᱚᱜ ᱜᱮᱭᱟ ᱨᱳᱜᱽ ᱛᱚᱨᱟ ᱵᱟᱵᱚᱱ ᱨᱟᱱᱚᱜᱼᱟ ᱞᱟᱹᱭ ᱟᱵᱚ ᱦᱮᱸ ᱱᱚᱣᱟ ᱫᱚ ᱵᱟᱹᱧ ᱵᱩᱡᱷᱟᱹᱣ ᱫᱟ ᱪᱟᱵᱟᱜᱼᱟ ᱦᱟᱸᱜ ᱚᱱᱠᱟ ᱢᱚᱱᱮ ᱠᱟᱛᱮ ᱟᱵᱚ ᱫᱚ ᱚᱠᱟ ᱠᱟᱨᱡᱚ ᱟᱵᱚᱱ ᱥᱮ ᱮᱭ ᱠᱟᱨᱚᱱ ᱛᱮ ᱟᱨᱚ ᱵᱮᱥᱤ ᱢᱟᱱᱮ ᱟᱨᱚ ᱵᱟᱹᱲᱛᱤ ᱥᱮᱫ ᱜᱮ ᱪᱟᱞᱟᱜ ᱛᱟᱵᱚᱱᱟ ᱥᱮ
ᱦᱚᱭ ᱦᱚᱭ
ᱚᱞ ᱞᱮᱜᱟᱜ-ᱟ
ᱪᱮᱫᱟᱜ ᱥᱮ ᱦᱟᱸᱜ ᱢᱟᱲᱟᱝ ᱫᱚ ᱧᱮᱞᱚᱜ ᱠᱟᱱ ᱛᱟᱦᱮᱸᱫ ᱥᱟᱨ ᱠᱚᱫᱚ ᱩᱱᱟᱹᱜ ᱵᱟᱠᱚ ᱵᱮᱵᱚᱦᱟᱨᱮᱫ ᱛᱟᱦᱮᱸᱫ ᱡᱟᱦᱟᱸ ᱫᱚ ᱥᱟᱨ ᱠᱚ ᱵᱮᱵᱚᱦᱟᱨᱮᱫ ᱛᱟᱦᱮᱸᱫ ᱨᱮᱦᱚᱸ ᱚᱲᱟᱜ ᱨᱮ ᱛᱮᱭᱟᱨ ᱥᱟᱨ ᱡᱟᱦᱟᱸ ᱫᱚ ᱦᱩᱭᱩᱜ ᱠᱟᱱᱟ ᱰᱟᱹᱝᱨᱤ ᱜᱩᱨᱤᱡ ᱢᱮᱨᱚᱢ ᱢᱮᱨᱚᱢ ᱤᱡᱽ ᱚᱱᱟ ᱠᱚᱛᱮ ᱜᱮ ᱦᱟᱸᱜ ᱠᱚ ᱪᱟᱥ ᱮᱫ ᱛᱟᱦᱮᱸᱫ ᱡᱟᱹᱥᱛᱤ ᱥᱚᱢᱚᱭ ᱦᱟᱛᱟᱣ ᱨᱮᱦᱚᱸᱭ
ᱦᱩᱸ ᱦᱩᱸ
ᱚᱱᱟ ᱛᱮ ᱦᱟᱸᱜ ᱢᱟᱨᱟᱝ ᱢᱟᱲᱟᱝ ᱦᱚᱲ ᱫᱚ ᱫᱟᱲᱮ ᱦᱚᱸᱠᱚ ᱫᱟᱲᱮ ᱛᱟᱦᱮᱸᱫ ᱥᱟᱶ ᱛᱮ ᱟᱹᱰᱤ ᱫᱤᱱ ᱦᱚᱸᱠᱚ ᱵᱟᱧᱪᱟᱜ ᱠᱟᱱ ᱛᱟᱦᱮᱸᱫ ᱟᱨ ᱱᱮᱛᱟᱨ ᱫᱚ ᱦᱟᱸᱜ ᱚᱱᱟ ᱨᱮᱱᱟᱜ ᱩᱞᱴᱟᱹ ᱟᱠᱟᱱᱟ ᱛᱟᱨ ᱫᱚ ᱠᱚᱢ ᱴᱟᱭᱤᱢ ᱨᱮ ᱰᱷᱹᱮᱨ ᱟᱭ ᱠᱷᱟᱹᱛᱤᱨ ᱦᱟᱸᱜ ᱰᱷᱮᱨ ᱰᱷᱮᱨ ᱥᱟᱨ ᱠᱚᱵᱚᱱ ᱮᱢᱟᱜ ᱠᱟᱱᱛᱮ ᱚᱝᱠᱟ ᱫᱚ ᱟᱵᱚ ᱫᱚ ᱯᱟᱹᱦᱤᱞ ᱦᱚᱲ ᱞᱮᱠᱟ ᱫᱚ ᱫᱟᱲᱮ ᱦᱚᱸ ᱵᱟᱹᱱᱩᱜ ᱠᱟᱜ ᱛᱟᱵᱚᱱᱟ ᱦᱟᱸᱜ ᱟᱨ ᱵᱟᱧᱪᱟᱣ ᱦᱚᱸᱵᱟᱱᱩᱜ ᱵᱟᱵᱚᱱ ᱵᱟᱧᱪᱟᱜ ᱠᱟᱱᱟ ᱦᱟᱸᱜ᱾
ᱦᱳᱭ ᱟᱫᱚ ᱟᱨ ᱦᱚᱸᱜᱼᱚᱭ ᱡᱮᱢᱚᱱ ᱰᱟᱝᱨᱤ ᱜᱩᱨᱤᱜ ᱵᱤᱱ ᱞᱟᱹᱭ ᱠᱮᱜ ᱠᱷᱟᱱ ᱮᱸ ᱟᱵᱚ ᱫᱚ ᱛᱚᱣᱟ ᱫᱚ ᱡᱟᱹᱥᱛᱤ ᱦᱩᱭᱩᱜ ᱛᱟᱵᱚᱱᱟ ᱢᱮᱱᱠᱷᱟᱱ ᱚᱱᱟ ᱫᱚ ᱟᱹᱰᱤ ᱞᱟᱹᱠᱛᱤᱭᱟᱱ ᱠᱟᱱᱟ᱾ ᱛᱚᱣᱟ ᱧᱩ ᱚᱱᱟ ᱫᱚ ᱵᱟᱵᱚ ᱧᱩᱭᱟ ᱟᱵᱚ ᱫᱚ ᱯᱩᱭᱥᱟᱹ ᱞᱟᱹᱜᱤᱫ ᱛᱮ ᱚᱱᱟ ᱛᱚᱣᱟ ᱚᱸᱰᱮ ᱚᱱᱟ ᱵᱚᱱ ᱟᱠᱷᱨᱤᱧ ᱟᱠᱚᱣᱟ ᱦᱮᱸᱥᱮ᱾ ᱟᱵᱚ ᱡᱟᱦᱟᱸ ᱡᱚᱢ ᱠᱟᱛᱮᱫ ᱟᱵᱚ ᱟᱵᱚ ᱱᱤᱡᱮ ᱵᱚᱱ ᱦᱟᱨᱟ ᱵᱩᱨᱩ ᱠᱚᱣᱟ ᱱᱤᱡᱮ ᱡᱷᱚᱛᱚ ᱠᱤᱪᱷᱩ ᱠᱚᱣᱟ ᱵᱚᱱ᱾ ᱰᱟᱝᱨᱤ ᱵᱚ ᱟᱹᱛᱤᱧ ᱵᱚᱱ ᱤᱫᱤ ᱠᱚᱣᱟ ᱢᱮᱱᱠᱷᱟᱱ ᱚᱱᱟ ᱛᱚᱣᱟ ᱡᱟᱦᱟᱸ ᱦᱩᱭᱩᱜᱼᱟ᱾ ᱚᱱᱟᱫᱚ ᱯᱩᱭᱥᱟᱹ ᱞᱟᱹᱜᱤᱫ ᱛᱮ ᱟᱵᱚ ᱚᱱᱟ ᱵᱚᱱ ᱟᱠᱷᱨᱤᱧ ᱜᱤᱰᱤ ᱠᱮᱜᱼᱟ᱾ ᱢᱮᱱᱠᱷᱟᱱ ᱮ ᱟᱠᱷᱨᱤᱧ ᱦᱚᱸ ᱫᱚᱨᱠᱟᱨ ᱟᱨ ᱚᱲᱟᱜ ᱨᱮ ᱡᱷᱚᱛᱚ ᱦᱚᱲ ᱜᱮ ᱢᱟᱱᱮ ᱧᱩ ᱫᱚᱨᱠᱟᱨ ᱛᱚᱣᱟ ᱠᱚᱫᱚ᱾ ᱡᱮᱦᱮᱛᱩ ᱵᱷᱟᱜᱮ ᱡᱤᱱᱤᱥ ᱠᱟᱱᱟ᱾ ᱮᱸ ᱮᱴᱟᱜ ᱠᱚᱢᱟ ᱠᱚ ᱠᱤᱨᱤᱧᱟ ᱥᱮ ᱟᱨ ᱟᱵᱩ ᱫᱚ ᱢᱮᱱᱟᱜ ᱛᱟᱵᱚᱱ ᱛᱮᱵᱩᱱ ᱟᱠᱷᱨᱤᱧᱟ ᱢᱟᱱᱮ ᱟᱵᱚ ᱫᱚ ᱢᱮᱱᱟᱜ ᱛᱟᱵᱚᱱ ᱥᱮ ᱡᱚᱢ ᱵᱟᱝ ᱥᱟᱱᱟ ᱵᱚᱱᱟ᱾ ᱟᱨ ᱡᱟᱦᱟᱸᱭᱟᱜ ᱵᱟᱹᱱᱩᱜ ᱛᱟᱠᱚᱣᱟ ᱩᱝᱠᱩ ᱫᱚ ᱠᱤᱨᱤᱧ ᱠᱟᱛᱮᱜ ᱦᱚᱸᱠᱚ ᱡᱚᱢᱫᱟ ᱡᱮᱦᱮᱛᱩ ᱚᱱᱟ ᱫᱚ ᱵᱷᱟᱜᱤ ᱡᱤᱱᱤᱥ ᱠᱟᱱᱟ ᱥᱮ᱾
ᱦᱚᱭ ᱦᱚᱭ
ᱟᱢᱵᱟᱞᱮ ᱟᱨ
ᱦᱮᱸ ᱞᱟᱹᱭ ᱵᱤᱱ
ᱟᱨᱚ ᱚᱱᱮ ᱡᱮᱢᱚᱱ ᱵᱤᱨ ᱠᱚᱨᱮ ᱩᱫ ᱯᱩᱴᱠᱟᱹ ᱧᱟᱢᱚᱜ ᱠᱟᱱᱟ ᱟᱹᱰᱤ ᱦᱚᱲ ᱫᱚ ᱱᱮᱛᱟᱨ ᱫᱚ ᱵᱟᱝ ᱠᱚ ᱡᱚᱢ ᱜᱮᱭᱟ ᱞᱮᱭᱟᱠᱚ ᱦᱮᱸ ᱚᱱᱟ ᱵᱟᱠᱚ ᱡᱚᱢ ᱜᱮᱭᱟ ᱟᱹᱰᱤ ᱦᱚᱲ ᱟᱹᱰᱤ ᱞᱮᱠᱟ ᱠᱚ ᱞᱟᱹᱭᱟ ᱢᱮᱱᱠᱷᱟᱱ ᱵᱤᱨ ᱨᱮᱫᱚ ᱠᱚᱱᱚ ᱠᱮᱢᱤᱠᱮᱞ ᱪᱷᱟᱲᱟ ᱠᱚᱱᱚ ᱥᱟᱨ ᱪᱷᱟᱲᱟ ᱩᱫᱯᱩᱴᱠᱟᱹ ᱚᱢᱚᱱᱚᱜ ᱠᱟᱱᱟ ᱚᱱᱟ ᱚᱱᱟ ᱫᱚ ᱟᱹᱰᱤ ᱵᱷᱟᱜᱤ᱾ ᱜᱤ ᱡᱤᱱᱤᱥ ᱠᱟᱱᱟ᱾ ᱟᱵᱚ ᱵᱟᱵᱚᱱ ᱵᱟᱲᱟᱭᱟ ᱚᱱᱟ ᱨᱮᱱᱟᱜ ᱢᱩᱞᱞᱚ ᱠᱤᱱᱛᱩ ᱚᱱᱟ ᱫᱚ ᱟᱹᱰᱤ ᱵᱷᱟᱜᱤ ᱡᱤᱱᱤᱥ ᱠᱟᱱᱟ ᱟᱞᱤᱧᱟᱜ ᱮᱢᱮᱱ ᱞᱮᱠᱟ ᱞᱮᱠᱟᱛᱮᱫᱚ ᱵᱤᱨ ᱨᱮ ᱡᱟ ᱪᱷᱩ ᱧᱟᱢᱚᱜᱼᱟ ᱥᱟᱦᱟᱱ ᱥᱟᱠᱟᱢ ᱫᱟᱹᱛᱟᱹᱱᱤ ᱛᱷᱮᱠᱮ ᱡᱚ ᱵᱤᱞᱤ ᱡᱷᱚᱛᱚᱱᱟᱜ ᱜᱮ᱾ ᱚᱱᱟ ᱚᱱᱟ ᱫᱚ ᱠᱚᱱᱳᱴᱚ ᱠᱮᱢᱤᱠᱮᱞ ᱵᱟᱫᱮ ᱜᱮ ᱛᱮᱭᱟᱨᱚᱜ ᱠᱟᱱᱟ ᱥᱮ ᱚᱱᱟ ᱫᱚ ᱪᱮᱫᱜ ᱞᱮᱠᱟᱱᱟᱜ ᱨᱟᱱ ᱦᱚᱸ ᱵᱟᱭ ᱧᱟᱢᱫᱟ᱾ ᱪᱮᱫ ᱦᱚᱸ ᱵᱟᱝ᱾
ᱦᱩᱸ
ᱚᱱᱟ ᱫᱚ ᱦᱟᱸᱜ ᱯᱨᱚᱠᱤᱛᱤ ᱚᱠᱟ ᱞᱮᱠᱟᱭ ᱮᱢᱚᱜ ᱠᱟᱱᱟ ᱚᱱᱠᱟ ᱜᱮᱵᱚᱱ ᱧᱟᱢᱮᱜᱼᱟ᱾ ᱟᱨ ᱚᱱᱟ ᱡᱚᱢ ᱞᱮᱠᱷᱟᱱ ᱫᱚ ᱫᱟᱲᱮ ᱠᱚᱦᱚᱸ ᱵᱩᱡᱷᱟᱹᱜᱼᱟ᱾ ᱟᱨ ᱡᱚᱢ ᱨᱮᱦᱚᱸ ᱢᱤᱫᱴᱟᱝ ᱢᱟᱱᱮ ᱥᱟᱫᱽ ᱧᱟᱢᱚᱜᱼᱟ᱾ ᱟᱨ ᱚᱸᱰᱮ ᱠᱷᱚᱱ ᱜᱮ ᱵᱤᱨ ᱠᱷᱚᱱ ᱜᱮ ᱦᱟᱸᱜ ᱡᱚᱛᱚ ᱠᱤᱪᱷᱩ ᱵᱚᱱ ᱧᱟᱢᱮᱜᱼᱟ᱾ ᱢᱮᱱᱠᱷᱟᱱ ᱮᱴ ᱮᱴᱟᱜ ᱮᱴᱟᱜ ᱡᱟᱭᱜᱟ ᱠᱚᱨᱮ ᱫᱚ ᱧᱮᱞᱚᱜ ᱠᱟᱱᱟ ᱵᱤᱨ ᱠᱚᱫᱚ ᱠᱚ ᱢᱟᱜᱮᱫ ᱛᱮ᱾ ᱟᱹᱰᱤ ᱜᱟᱱ ᱟᱭᱢᱟ ᱞᱮᱠᱟᱱ ᱡᱤᱱᱤᱥ ᱠᱚᱠᱚ ᱛᱮᱭᱟᱨᱮᱜᱼᱟ ᱟᱫᱚ ᱮᱴᱟᱜ ᱫᱟᱨᱮ ᱠᱚᱦᱚᱸ ᱵᱟᱝ ᱠᱚ ᱨᱚᱦᱚᱭ ᱭᱟ ᱚᱱᱟ ᱠᱚᱦᱚᱸ ᱚᱱᱟ ᱪᱤᱠᱟᱹ ᱞᱮᱠᱟᱨᱮ ᱱᱟᱯᱟᱭᱚᱜᱼᱟ ᱚᱱᱟ ᱠᱚᱦᱚᱸᱵᱤᱱ ᱞᱟᱹᱭ ᱞᱮᱠᱷᱟᱱ ᱱᱟᱯᱟᱭ ᱠᱚᱜᱼᱟ ᱦᱟᱸᱜ᱾
ᱦᱳᱭ ᱟᱫᱚ ᱟᱵᱚ ᱫᱚ ᱟᱵᱚ ᱫᱚ ᱞᱟᱦᱟᱛᱮ ᱠᱷᱚᱱᱟᱜ ᱜᱮ ᱵᱤᱨ ᱵᱩᱨᱩ ᱢᱟᱜ ᱠᱟᱛᱮ ᱟᱵᱚ ᱵᱚᱱ ᱟᱵᱚ ᱵᱚᱱ ᱴᱷᱟᱣ ᱞᱮᱱᱟ᱾ ᱥᱮ ᱟᱵᱚ ᱵᱤᱨ ᱵᱩᱨᱩ ᱢᱟᱜ ᱠᱟᱛᱮ ᱜᱮ ᱟᱵᱚ ᱚᱲᱟᱜ ᱫᱩᱣᱟᱹᱨ ᱵᱚᱱ ᱛᱮᱭᱟᱨ ᱞᱮᱜᱼᱟ ᱟᱫᱚ ᱱᱤᱛᱚᱜ ᱫᱚ ᱮᱸ ᱟᱹᱰᱤ ᱞᱮᱠᱟᱛᱮ ᱧᱮᱞ ᱧᱟᱢᱚᱜ ᱠᱟᱱᱟ ᱮᱸ ᱩᱱᱟᱹᱜ ᱵᱤᱨ ᱵᱩᱨᱩ ᱨᱮᱱᱟᱜ ᱢᱟ ᱟᱵᱚᱣᱟᱜ ᱫᱚ ᱡᱟᱭᱜᱟ ᱞᱮᱠᱟ ᱫᱚ ᱵᱟᱝ ᱠᱟᱱᱟ ᱥᱮ ᱟᱫᱚ ᱛᱟᱦᱞᱮ ᱚᱱᱟ ᱢᱟ ᱮ ᱡᱟᱦᱟᱸᱭᱟᱜ ᱠᱟᱱᱟ, ᱩᱱᱤ ᱥᱚᱨᱠᱟᱨᱟᱜ ᱫᱚ ᱠᱟᱱᱟ ᱡᱷᱚᱛᱚ ᱦᱚᱲᱟᱜ ᱜᱮ ᱢᱮᱱᱠᱷᱟᱱ ᱱᱮᱛᱟᱨ ᱫᱚ ᱦᱟᱱᱟ ᱱᱤᱭᱟᱹ ᱠᱚᱠᱚ ᱛᱮᱭᱟᱨ ᱞᱟᱹᱜᱤᱫ ᱛᱮ, ᱵᱤᱨ ᱵᱩᱨᱩ ᱠᱚ ᱢᱟᱜ ᱟᱫᱚ ᱩᱱᱟᱹᱜ ᱾ ᱡᱤᱱᱤᱥ ᱠᱚ ᱢᱮᱱᱟᱜ ᱠᱚᱣᱟ ᱡᱤᱵᱡᱚᱱᱛᱩ ᱡᱷᱚᱛᱚ ᱡᱚ ᱛᱚ ᱠᱚ ᱦᱟᱞᱮ ᱰᱟᱞᱮᱜ ᱠᱟᱱᱟ ᱠᱚ ᱥᱮ ᱟᱨ ᱫᱟᱨᱮ ᱫᱚ ᱵᱟᱝ ᱠᱚ ᱨᱚᱦᱚᱭ ᱫᱟ ᱢᱮᱱᱠᱷᱟᱱ ᱫᱟᱨᱮ ᱫᱚᱠᱚ ᱢᱟᱜ ᱮᱫᱟ ᱠᱷᱟᱱ ᱫᱚ ᱟᱫᱚ ᱠᱚᱢ ᱤᱫᱤ ᱥᱮ ᱟᱫᱚ ᱟᱵᱚ ᱢᱟ ᱫᱟᱨᱮ ᱫᱟᱨᱮ ᱜᱮᱛᱟᱵᱚᱱ ᱡᱤᱣᱤ ᱫᱟᱨᱮ ᱜᱮ ᱡᱤᱣᱤ ᱠᱷᱟᱱ ᱫᱟᱨᱮ ᱡᱩᱫᱤ ᱵᱚ ᱢᱟᱜᱟ ᱛᱟᱦᱚᱞᱮ ᱟᱵᱚ ᱫᱚ ᱟᱵᱚ ᱫᱚ ᱛᱟᱦᱚᱞᱮ ᱵᱟᱧᱪᱟᱜᱼᱟᱵᱚ ᱪᱤᱠᱟᱹᱛᱮ ᱢᱟᱱᱮ ᱵᱟᱠᱚ ᱞᱤᱫᱟᱹᱭᱤ ᱠᱮᱫᱟ ᱢᱤᱫᱴᱟᱝ ᱫᱟᱨᱮ ᱫᱟᱝ ᱢᱤᱫᱴᱮᱱ ᱡᱤᱣᱤ ᱦᱮᱸᱥᱮ ᱛᱟᱦᱚᱞᱮ ᱵᱩᱡᱷᱟᱹᱜ ᱵᱤᱱ ᱩᱱᱟᱹᱜ ᱦᱚᱲ ᱢᱮᱱᱟᱜ ᱵᱚ ᱢᱟᱱᱮ ᱩᱱᱟᱹᱜ ᱫᱟᱨᱮ ᱞᱟᱜᱟᱜᱼᱟ ᱛᱚᱵᱮ ᱟᱹᱱᱤᱡ ᱟᱵᱚ ᱩᱱᱟᱹᱜ ᱦᱚᱲᱟᱜ ᱡᱤᱣᱤ ᱦᱩᱭᱩᱜ ᱛᱟᱵᱚᱱᱟ
ᱦᱳᱭ ᱦᱳᱭ
ᱟᱫᱚ ᱢᱤᱫᱴᱮᱱ ᱵᱚᱢ ᱢᱟᱜᱟ ᱟᱨ ᱢᱤᱫ ᱥᱚ ᱢᱤᱫᱴᱮ ᱵᱚᱱ ᱨᱚᱦᱚᱭᱟ ᱢᱤᱫ ᱥᱚ ᱴᱤᱵᱚᱱ ᱢᱟᱜ-ᱟ ᱚᱱᱟ ᱞᱮᱠᱷᱟᱡ ᱫᱚ ᱵᱟᱝ ᱦᱩᱭᱩᱜ ᱟᱥᱮ ᱾ ᱛᱤᱱᱟᱹᱜ ᱵᱚᱱ ᱢᱟᱜᱟ, ᱚᱱᱟ ᱠᱷᱚᱱᱟᱜ ᱡᱟᱹᱥᱛᱤ ᱨᱚᱦᱚᱭ ᱞᱟᱜᱟᱣ ᱟᱵᱚᱱᱟ ᱾
ᱦᱳᱭ ᱚᱱᱟ ᱦᱚᱛᱮ ᱛᱮᱜᱮ ᱧᱮᱞᱚᱜ ᱠᱟᱱᱟ ᱾ᱢᱟᱲᱟᱝ ᱫᱚ ᱡᱮᱞᱮᱠᱟ ᱟᱹᱰᱤᱜᱟᱱ ᱪᱮᱸᱬᱮ ᱪᱩᱯᱲᱩ ᱠᱚᱠᱚ ᱧᱮᱞᱚᱜ ᱠᱟᱱ ᱛᱟᱦᱮᱸᱫ ᱡᱤᱵᱽᱼᱡᱤᱭᱟᱹᱞᱤ ᱠᱚᱠᱚ ᱧᱮᱞᱚᱜ ᱠᱟᱱ ᱛᱟᱦᱮᱸᱫ ᱱᱮᱛᱟᱨ ᱫᱚ ᱦᱟᱸᱜ ᱯᱷᱳᱱ ᱠᱚ ᱦᱮᱡ ᱮᱱ ᱛᱮ ᱴᱟᱣᱟᱨ ᱠᱚ ᱜᱚᱴᱟ ᱡᱟᱭᱜᱟ ᱨᱮᱠᱚ ᱵᱟᱹᱭᱥᱟᱹᱣ ᱠᱮᱫ ᱛᱮ ᱪᱮᱬᱮ ᱪᱚᱯᱩ ᱠᱩᱲᱤᱡ ᱠᱚ ᱦᱟᱸᱜ ᱦᱮᱡ ᱦᱚᱸ ᱵᱟᱝ ᱠᱚ ᱦᱤᱡᱩᱜ ᱠᱟᱱᱟ ᱫᱟᱨᱮ ᱠᱚᱵᱚᱱ ᱢᱟᱸᱜᱮᱫ ᱛᱮ ᱚᱠᱟ ᱨᱮᱠᱚ ᱟᱵᱚᱜᱼᱟ ᱥᱮ ᱚᱠᱟ ᱨᱮᱠᱚ ᱩᱢᱩᱞᱚᱜᱼᱟ᱾ ᱥᱮ ᱡᱚᱼ ᱵᱤᱞᱤ ᱦᱚᱸ ᱚᱠᱟ ᱨᱮᱠᱚ ᱧᱟᱢ ᱛᱮᱠᱚ ᱡᱚᱢᱟ ᱚᱱᱟ ᱦᱚᱛᱮ ᱛᱮ ᱦᱟᱸᱜ ᱟᱫᱚ ᱮᱴᱟᱜ ᱥᱮᱱ ᱠᱚ ᱪᱟᱞᱟᱜ ᱠᱟᱱᱟ ᱾ ᱟᱨ ᱜᱚᱡ ᱦᱚᱸᱠᱚ ᱜᱚᱡᱚᱜ ᱠᱟᱱ ᱛᱟᱦᱮᱸ ᱦᱟᱸᱜ᱾ ᱵᱟᱝᱵᱚᱱ ᱧᱟᱢᱮᱫ ᱠᱚᱣᱟ ᱥᱮ ᱵᱟᱝᱵᱚᱱ ᱧᱮᱞ ᱧᱟᱢᱮᱫ ᱠᱚᱣᱟ
ᱦᱳᱭ ᱢᱟᱱᱮ ᱦᱮᱸ ᱡᱩᱫᱤ ᱟᱵᱚ ᱡᱩᱫᱤ ᱟᱵᱚᱣᱟᱜ ᱚᱲᱟᱜ ᱫᱩᱣᱟᱹᱨ ᱠᱷᱚᱱᱟᱜ ᱠᱚ ᱞᱟᱜᱟᱣ ᱵᱚᱱᱟ ᱛᱟᱦᱚᱞᱮ ᱠᱷᱟᱱ ᱫᱚ ᱟᱵᱚ ᱫᱚ ᱚᱠᱟ ᱥᱮᱫ ᱵᱚᱱ ᱪᱟᱞᱟᱜᱼᱟ ᱵᱟᱝ ᱡᱚᱢ ᱵᱟᱝ ᱧᱩ ᱠᱟᱛᱮ ᱟᱵᱚ ᱢᱟᱵᱚ ᱟᱵᱚ ᱦᱚᱸᱛᱚ ᱥᱚᱢᱚᱭ ᱫᱚ ᱡᱩᱫᱤ ᱚᱱᱠᱟ ᱦᱩᱭᱩᱜ ᱛᱟᱵᱱᱟ ᱵᱟᱵᱚᱱ ᱜᱩᱡᱩᱜᱼᱜᱩᱡ ᱜᱮᱭᱟᱵᱚᱱ
ᱫᱟᱜ ᱫᱟᱠᱟ ᱨᱮᱸᱜᱮᱡ ᱛᱟᱦᱮᱞ ᱟᱠᱚ ᱚᱱᱠᱟ ᱟᱠᱚ ᱚᱲᱟᱜ ᱫᱩᱣᱟᱹᱨ ᱠᱷᱚᱱᱟᱜ ᱡᱩᱫᱤ ᱚᱱᱠᱟ ᱡᱷᱚᱛᱚ ᱠᱚ ᱢᱟᱜ ᱥᱟᱯᱷᱟᱭᱟ ᱞᱟᱜᱟ ᱠᱚᱣᱟ ᱠᱚ ᱛᱟᱦᱚᱞᱮ ᱩᱝᱠᱩ ᱫᱚ ᱚᱠᱟᱮᱠᱚ ᱪᱟᱞᱟᱜᱼᱟ, ᱩᱱᱠᱩ ᱦᱚᱸ ᱚᱱᱠᱟ ᱠᱟᱛᱮ ᱜᱮ ᱜᱩᱡᱩᱜ ᱠᱟᱱᱟ ᱛᱚ ᱚᱱᱠᱟ ᱚᱱᱠᱟᱛᱮ ᱟᱹᱰᱤ ᱞᱮᱠᱟᱱ ᱡᱤᱭᱟᱹᱞᱤ ᱡᱤᱵ ᱡᱚᱱᱛᱩ ᱡᱷᱚᱛᱚᱱᱟᱜ ᱠᱚ ᱟᱫᱚᱜ ᱠᱟᱱᱟ ᱠᱚ ᱥᱮ ᱞᱟᱦᱟᱛᱮ ᱞᱮᱠᱟ ᱟᱫᱚ ᱵᱟᱝ ᱧᱮᱞ ᱧᱟᱢᱚᱜ ᱠᱟᱱᱟ ᱠᱚ ᱟᱨ ᱱᱮᱛᱟᱨ ᱫᱚ ᱟᱵᱚ ᱫᱚ ᱚᱱᱠᱟ ᱞᱮᱠᱟ ᱥᱮᱸᱫᱽᱨᱟ ᱠᱚᱦᱚᱸ ᱵᱟᱵᱚ ᱪᱟᱜ ᱠᱟᱱᱟ ᱡᱮ ᱫᱚᱢᱮ ᱥᱮᱸᱫᱽᱨᱟ ᱠᱷᱟᱹᱛᱤᱨ ᱛᱮ ᱪᱮᱬᱮ ᱪᱩᱯᱲᱤ ᱡᱷᱚᱛᱚ ᱠᱚ ᱡᱷᱚᱛᱚ ᱵᱚᱱ ᱥᱮᱸᱫᱽᱨᱟᱭᱮᱫ ᱠᱚᱣᱟ ᱚᱱᱠᱟ ᱞᱮᱠᱟ ᱫᱚ ᱵᱟᱝ ᱠᱟᱱᱟ ᱥᱮ, ᱢᱮᱱᱠᱷᱟᱱ ᱱᱮᱛᱟᱨ ᱫᱚ ᱫᱟᱨᱮ ᱢᱟᱜ ᱠᱷᱟᱹᱛ ᱠᱷᱟᱹᱛᱤᱨ ᱜᱮ ᱟᱭᱢᱟ ᱞᱮᱠᱟᱱ ᱡᱤᱭᱟᱹᱞᱤ ᱠᱚ ᱟᱫ ᱪᱟᱵᱟᱜ ᱠᱟᱱᱟ ᱠᱚ ᱦᱟᱸᱰᱮ ᱱᱟᱰᱮ ᱪᱟᱞᱟᱣ ᱠᱟᱛᱮᱜ᱾ ᱥᱮ ᱡᱚᱢ, ᱵᱟᱝ ᱧᱟᱢ ᱠᱟᱛᱮ ᱠᱚ ᱜᱩᱡᱩᱜ ᱠᱟᱱᱟ ᱠᱚ᱾
ᱦᱳᱭ ᱦᱳᱭ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱟᱠᱟᱫᱼᱟ ᱟ ᱚᱱᱟ ᱦᱚᱛᱮ ᱛᱮᱜᱮ ᱜᱩᱡᱩᱜ